ᱦᱮᱸ ᱦᱮᱞᱳ᱾
ᱦᱮᱸ ᱜᱚᱝᱠᱮ ᱡᱚᱦᱟᱨ ᱜᱤ᱾
ᱦᱮ ᱡᱚᱦᱟᱨ ᱜᱮ᱾
ᱟᱱᱠᱟ ᱟᱨ ᱛᱚᱵᱮ ᱪᱮᱫ ᱞᱮᱠᱟ ᱱᱟᱯᱟᱭ ᱵᱟᱲᱟᱟᱭ ᱜᱮᱭᱟᱯᱮ?
ᱦᱮᱸ ᱱᱤᱭᱟᱹ ᱯᱚᱦᱚᱲ ᱫᱚ ᱱᱟᱯᱟᱭ ᱵᱟᱲᱟ ᱜᱮ᱾ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱦᱮᱸ ᱦᱮᱸ ᱟᱞᱤᱧ ᱦᱚᱸ ᱱᱚᱜ-ᱚᱭ ᱱᱤᱛᱚᱜ ᱫᱷᱟᱹᱵᱤᱡ ᱫᱚ ᱮᱛᱮᱜ ᱪᱟᱸᱫᱚ ᱵᱚᱸᱜᱟᱣᱟᱜ ᱫᱩᱞᱟᱹᱲ ᱫᱟᱭᱟᱛᱮ᱾ ᱱᱟᱯᱟᱭ ᱜᱮ ᱢᱮᱱᱟᱜ ᱞᱮᱤᱧᱟᱹ ᱟᱨ ᱚᱲᱟᱜ ᱠᱚᱨᱮ ᱦᱚᱸ ᱢᱟᱱᱮ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ᱾ ᱛᱚᱵᱮ ᱪᱟᱥᱵᱟᱥ ᱞᱮᱠᱟᱛᱮ ᱱᱟᱣᱟ ᱦᱚᱸ ᱮᱠᱟᱞ ᱮᱠᱟᱞ ᱱᱟᱯᱟᱭ ᱜᱮ᱾ ᱛᱟᱦᱮᱱ ᱫᱚᱨᱠᱟᱨ ᱟᱨ ᱱᱟᱯᱟᱭ ᱵᱟᱢ ᱛᱟᱦᱮᱱ ᱠᱷᱟᱡ ᱪᱮᱫ ᱦᱚᱸ ᱪᱮᱠᱟ ᱵᱟᱵᱚᱱ ᱪᱤᱠᱟᱹ ᱫᱟᱲᱮᱭᱟᱜᱼᱟ ᱥᱮ ᱵᱟᱝ᱾
ᱦᱮᱸ
ᱟᱨ ᱛᱚᱵᱮ ᱫᱟᱜᱽ ᱡᱟᱹᱲᱤ ᱠᱚ ᱥᱮ ᱠᱟᱹᱢᱤ ᱠᱟᱹᱥᱱᱤ ᱞᱮᱠᱟᱛᱮ ᱫᱚ ᱪᱮᱜ ᱠᱚᱯᱮ ᱠᱚᱨᱟᱣ ᱵᱟᱲᱟ ᱠᱮᱫᱟ? ᱦᱩᱲᱩ ᱨᱚᱦᱚᱭ ᱠᱚ ᱦᱩᱭᱱᱟ ᱥᱮ ᱟᱹᱣᱨᱤ ᱦᱟᱸᱜ?
ᱦᱩᱲᱩ ᱨᱚᱦᱚᱭ ᱠᱚᱫᱚ ᱦᱩᱭᱩ ᱠᱟᱱᱟ ᱢᱟᱱᱮ ᱵᱟᱹᱭᱦᱟᱹᱲ ᱠᱚᱨᱮ ᱫᱚ ᱢᱟᱱᱮ ᱵᱟᱹᱫᱽ ᱠᱚᱨᱮ ᱫᱚ ᱟᱣᱨᱤᱭᱟᱜᱼᱟ᱾ ᱢᱟᱱᱮ ᱫᱟᱜᱽ ᱵᱟᱝ ᱠᱷᱟᱹᱛᱤᱨ ᱟᱫᱚ ᱟᱞᱮ ᱥᱮᱜ ᱫᱚ ᱢᱟᱱᱮ ᱥᱮᱞᱚ ᱠᱚ ᱜᱟᱰᱟ ᱠᱚ ᱢᱮᱱᱟᱜᱼᱟ ᱛᱚ ᱥᱮᱞᱚᱠ ᱠᱚ ᱵᱟᱹᱭᱥᱟᱹᱣ ᱠᱟᱱᱟ ᱜᱟᱰᱟ ᱠᱚ ᱢᱟᱱᱮ ᱡᱟᱦᱟᱸᱭ ᱠᱚ ᱢᱮᱥᱤᱱ ᱠᱚ ᱢᱮᱱᱟᱜᱼᱟ᱾ ᱩᱱᱠᱩ ᱫᱚᱠᱚ ᱵᱟᱹᱫᱽ ᱠᱚᱨᱮ ᱫᱚᱠᱚ ᱨᱚᱦᱚᱭᱮᱜ ᱜᱮᱭᱟ ᱠᱚ᱾ ᱟ ᱡᱟᱦᱟᱸᱭᱟᱜ ᱵᱟᱹᱱᱩᱜᱼᱟ ᱩᱱᱠᱩ ᱫᱚ ᱵᱟᱝ ᱠᱚ ᱨᱚᱦᱚᱭ ᱫᱟᱲᱮᱭᱟᱜ ᱠᱟᱱᱟ᱾
ᱟᱪᱪᱷᱟ ᱟᱪᱪᱷᱟ, ᱟᱞᱮ ᱥᱮᱜ ᱦᱚᱸ ᱢᱟᱱᱮ ᱱᱚᱝᱠᱟ ᱨᱚᱦᱚᱭ ᱞᱮᱠᱟ ᱛᱮᱫᱚ ᱦᱩᱭ ᱵᱟᱨᱟᱣ ᱦᱩᱭ ᱵᱟᱲᱟᱣ ᱠᱟᱱᱟ ᱦᱟᱸᱜ᱾ ᱢᱤᱜᱵᱟᱨ ᱦᱚᱲᱜᱮ ᱵᱟᱠᱚ ᱯᱩᱨᱟᱹᱣ ᱠᱟᱜ ᱛᱟᱠᱚᱣᱟ ᱟᱠᱷᱟᱭ ᱫᱚ ᱡᱟᱹᱥᱛᱤ ᱠᱟᱭᱛᱮ ᱦᱚᱲ ᱫᱚ ᱱᱚᱝᱠᱟ, ᱦᱩᱭ ᱪᱟᱵᱟᱣ ᱠᱟᱱ ᱛᱟᱠᱚ ᱜᱮᱭᱟ ᱦᱟᱸᱜ ᱦᱩᱲᱩ ᱨᱚᱦᱚᱭ ᱫᱚ᱾
ᱦᱮᱸ,
ᱫᱟᱜᱽ ᱦᱚᱸ ᱱᱚᱜᱼᱚᱭ ᱛᱮᱜ ᱱᱟᱯᱟᱭ ᱜᱮ ᱫᱟᱜᱽ ᱵᱟᱲᱟ ᱠᱮᱫᱟ ᱟᱨ ᱮᱦᱚᱵ ᱨᱮᱢᱟ ᱱᱚᱝᱠᱟ ᱵᱩᱡᱷᱟᱹᱜ ᱠᱟᱱ ᱛᱟᱦᱮᱸᱱᱟ ᱵᱚᱞᱮ ᱱᱤᱭᱟᱹ ᱫᱷᱟᱣ ᱫᱟᱜᱟᱭ ᱥᱮ ᱵᱟᱭ ᱫᱟᱜᱟ ᱪᱮᱜ ᱞᱮᱠᱟ ᱦᱩᱭᱩᱜᱼᱟ ᱵᱟᱝ ᱦᱩᱭᱩᱜᱼᱟ ᱪᱟᱥᱵᱟᱥ ᱠᱚ᱾ ᱟᱫᱚ ᱢᱩᱪᱟᱹᱫ ᱢᱩᱪᱟᱹᱫ ᱚᱠᱛᱮ ᱨᱮ ᱱᱚᱜᱼᱚᱭ ᱫᱟᱜᱽ ᱡᱟᱹᱲᱤ ᱱᱟᱯᱟᱭ ᱜᱮ ᱦᱩᱭᱱᱟ ᱟᱨ ᱛᱮᱜ ᱱᱚᱜᱼᱚᱭ ᱦᱩᱲᱩ ᱨᱚᱦᱚᱭ ᱠᱚ ᱪᱟᱵᱟ ᱵᱟᱲᱟ ᱠᱮᱫᱟ ᱠᱚ ᱟᱭᱢᱟ ᱦᱚᱲᱜᱮ᱾
ᱦᱩᱸ ᱦᱩᱸ᱾
ᱟᱨ ᱛᱚᱵᱮ ᱪᱟᱥᱵᱟᱥ ᱞᱮᱠᱟ ᱛᱮᱫᱚ ᱱᱚᱣᱟ ᱦᱩᱲᱩ ᱢᱚᱛᱚᱡ ᱜᱮᱦᱟᱸᱜ ᱥᱮ ᱪᱮᱫᱞᱮᱠᱟ ᱦᱟᱸᱜ?
ᱦᱩᱲᱩ ᱢᱚᱛᱚ ᱫᱚ ᱢᱟᱱᱮ ᱚᱲᱟᱜ ᱡᱚᱢ ᱞᱮᱠᱟ ᱫᱚ ᱪᱟᱥ ᱵᱟᱲᱟ ᱜᱮ ᱦᱩᱭᱩᱜ ᱠᱟᱱᱟ ᱢᱟᱱᱮ, ᱠᱟᱨᱞᱟ ᱠᱚ ᱠᱟᱨᱞᱟ ᱠᱚᱸᱰᱟ ᱡᱷᱤᱸᱜᱟᱹ ᱯᱚᱴᱚᱞ
ᱟᱪᱪᱷᱟ ᱟᱪᱪᱷᱟ ᱦᱩᱸ ᱦᱩᱸ᱾
ᱟᱭᱢᱟ ᱞᱮᱠᱟᱱᱟᱜ ᱥᱚᱵᱽᱡᱤ ᱢᱟᱱᱮ ᱚᱲᱟᱜ ᱦᱮᱸ, ᱦᱮᱸ ᱦᱮᱸ ᱦᱮᱸ᱾ ᱟᱨ ᱡᱟᱦᱟᱸᱭ ᱪᱟᱹᱥᱤ ᱠᱚ ᱢᱮᱱᱟᱜ ᱠᱚᱣᱟ ᱩᱱᱟᱹᱜ ᱦᱮᱸ ᱪᱟᱹᱥᱤ ᱠᱚ ᱡᱟᱦᱟᱸᱭ ᱢᱮᱱᱟᱜ ᱠᱚᱣᱟ ᱩᱱᱠᱩ ᱫᱚᱠᱚ ᱪᱟᱥ ᱵᱟᱲᱟᱭᱮᱫ ᱜᱮᱭᱟ ᱟᱠᱷᱨᱤᱧ
ᱟᱪᱪᱷᱟ ᱟᱪᱪᱷᱟ, ᱟᱞᱮᱥᱮᱜ ᱦᱚᱸ ᱚᱱᱮᱢ ᱞᱟᱹᱭ ᱠᱮᱫ ᱞᱮᱠᱟ ᱚᱱᱮ ᱚᱱᱠᱟ ᱫᱷᱟᱨᱟ ᱜᱮ ᱦᱟᱸᱜ᱾ ᱢᱟᱱᱮ ᱡᱟᱹᱥᱛᱤ ᱦᱚᱲ ᱫᱚ ᱢᱟᱱᱮ ᱟᱯᱱᱟᱨ ᱡᱚᱢ ᱞᱟᱹᱜᱤᱫ ᱜᱮ ᱥᱮ ᱩ ᱛᱩ ᱵᱟᱲᱟᱭ ᱞᱟᱹᱜᱤᱫ ᱜᱮ ᱦᱟᱸᱜ ᱠᱚ ᱪᱟᱥ ᱫᱟ᱾ ᱟᱨ ᱢᱤᱜ ᱵᱟᱨ ᱦᱚᱲ ᱢᱮᱱᱟᱜ ᱠᱚᱣᱟ ᱚᱱᱠᱩ ᱫᱚ ᱦᱟᱸᱜ ᱜᱚᱴᱟ ᱫᱤᱱ ᱱᱚᱝᱠᱟ ᱥᱚᱵᱽᱡᱤ ᱠᱚᱠᱚ ᱪᱟᱥᱟ ᱥᱮ ᱟᱹᱰᱤ ᱱᱟᱯᱟᱭ ᱜᱮ ᱡᱚᱛᱚᱣᱟᱜ ᱜᱮ, ᱪᱟᱥᱟ ᱩᱱᱠᱩᱣᱟᱜ ᱫᱷᱚ ᱢᱟᱱᱮ, ᱱᱚᱣᱟ ᱥᱮᱞᱚ ᱠᱚ ᱢᱮᱱᱟᱜ ᱛᱟᱠᱚᱣᱟ ᱟᱯᱱᱟᱨᱟᱜ ᱱᱤᱡᱮᱨ ᱢᱚᱴᱚᱨ ᱮᱢᱟᱱ ᱠᱚ ᱚᱱᱟ ᱛᱟᱱᱟᱜ ᱪᱟᱥᱵᱟᱥ ᱢᱚᱡᱽ ᱟᱨ ᱡᱚᱛᱚ ᱦᱚᱲᱟᱜ ᱱᱚᱝᱠᱟ ᱢᱚᱴᱚᱨ ᱠᱚ ᱵᱟᱹᱱᱩᱜ ᱛᱟᱠᱚ ᱛᱮ ᱟᱨ ᱢᱟᱱᱮ ᱥᱮᱜ ᱱᱚᱝᱠᱟ ᱫᱟᱜᱽ ᱥᱩᱵᱤᱫᱟ ᱵᱟᱹᱱᱩᱜ ᱛᱮ ᱢᱟᱱᱮ ᱥᱚᱵᱽᱡᱤ ᱚᱱᱠᱩ ᱫᱚ ᱦᱟᱸᱜ ᱠᱚᱢ ᱠᱚ ᱪᱟᱥ ᱫᱟ᱾
ᱦᱩᱸ ᱦᱩᱸ ᱦᱩᱸ᱾
ᱟᱨ ᱛᱚᱵᱮ ᱱᱮᱛᱟᱨ ᱢᱟ ᱟᱞᱮ ᱥᱮᱫ ᱢᱟ ᱡᱚᱱᱰᱨᱟ ᱦᱚᱸ ᱟᱹᱰᱤ ᱡᱟᱹᱥᱛᱤ ᱠᱚ ᱪᱟᱥ ᱵᱟᱲᱟᱣ ᱠᱟᱫᱟ ᱱᱚᱣᱟ ᱵᱟᱲᱜᱮ ᱠᱚᱨᱮ, ᱟᱯᱮ ᱥᱮᱜ ᱦᱚᱸ ᱡᱚᱱᱰᱨᱟ ᱠᱚ ᱪᱟᱥ ᱜᱮᱭᱟ ᱥᱮ ᱵᱟᱝ ᱦᱟᱸᱜ?
ᱦᱮᱸ ᱟᱞᱮᱥᱮᱜ ᱦᱚᱸᱠᱚ ᱪᱟᱥ ᱜᱮᱭᱟ ᱡᱚᱱᱰᱨᱟ ᱠᱚ᱾
ᱟᱪᱪᱷᱟ ᱟᱪᱪᱷᱟ᱾
ᱟᱲᱟᱜ ᱥᱟᱠᱟᱢ ᱥᱟᱶ ᱟᱛᱮ
ᱦᱩᱸ ᱦᱩᱸ ᱟᱪᱪᱷᱟ ᱟᱪᱪᱷᱟ, ᱡᱚᱸᱱᱰᱨᱟ ᱟᱨᱦᱚᱸ ᱥᱟᱶ ᱼᱥᱟᱶᱛᱮ ᱚᱱᱟ ᱟᱞᱮ ᱥᱮ ᱡᱚᱸᱱᱰᱨᱟ ᱠᱷᱮᱛ ᱨᱮᱜᱤ ᱱᱚᱣᱟ ᱜᱷᱟᱸᱜᱽᱨᱟ ᱦᱚᱸ ᱠᱚ ᱪᱟᱥᱟ᱾ ᱱᱚᱝᱠᱟ, ᱚᱱᱟᱫᱚ ᱛᱤᱠᱤ ᱡᱚᱢ ᱵᱟᱲᱟ ᱞᱟᱹᱜᱤᱫ, ᱦᱩᱸ ᱦᱩᱸ᱾ ᱛᱚ ᱨᱟᱦᱮᱲ ᱦᱚᱸ ᱠᱚ ᱪᱟᱥ ᱜᱮᱭᱟ ᱟᱫᱚ ᱨᱟᱦᱮᱲ ᱫᱚ ᱦᱟᱸᱜ ᱢᱟᱱᱮ ᱮᱴᱟᱜ ᱡᱩᱫᱟᱹ ᱠᱷᱮᱛ ᱨᱮ ᱚᱱᱟ ᱢᱤᱫ ᱥᱟᱶ ᱥᱟᱶ ᱛᱮ ᱥᱚᱸᱜᱮ ᱠᱷᱮᱛ ᱛᱚ ᱵᱟᱠᱚ ᱪᱟᱥᱟ ᱥᱮ ᱟᱯᱮ ᱥᱮᱫ ᱫᱚ ᱱᱚᱣᱟ
ᱦᱮᱸ᱾
ᱦᱩᱸ᱾ ᱱᱚᱣᱟ ᱤᱭᱟᱹ ᱥᱚᱸᱜᱮ ᱠᱚ ᱪᱟᱥᱟ?
ᱡᱩᱫᱟᱹ ᱜᱮ, ᱠᱚᱛᱮᱠ ᱠᱚᱫᱚ ᱠᱚ ᱢᱮᱥᱟᱣᱟᱜᱼᱟ ᱢᱤᱫ ᱵᱟᱨ ᱢᱟᱱᱮ ᱡᱚᱸᱱᱰᱨᱟ ᱨᱮᱦᱚᱸ᱾
ᱠᱷᱚᱫᱮ?
ᱵᱟ ᱵᱟ ᱠᱚᱛᱮᱠ ᱠᱚᱫᱚ ᱢᱟᱱᱮ ᱢᱤᱫ ᱵᱟᱨ ᱡᱚᱸᱱᱰᱨᱟ ᱦᱚᱸ ᱠᱚ ᱢᱟᱱᱮ ᱡᱚᱸᱰᱨᱟ ᱵᱟᱲᱜᱮ ᱨᱮᱦᱚᱸ ᱢᱟᱱᱮ ᱨᱟᱦᱮᱲ ᱠᱚ ᱢᱮᱥᱟᱣᱟᱜ ᱜᱮᱭᱟ ᱠᱚ᱾
ᱟᱪᱷᱟ ᱟᱪᱷᱟ, ᱦᱮᱸ ᱦᱮᱸ, ᱦᱮᱸ ᱚᱱᱮ ᱚᱱ ᱠᱟ ᱧᱮᱞᱚᱜᱚᱜ ᱜᱮᱭᱟ ᱟᱫᱚ ᱡᱟᱹᱥᱛᱤ ᱠᱟᱭ ᱛᱮᱫᱚ ᱨᱟᱦᱮᱲ ᱫᱚ ᱦᱟᱸᱜ ᱟᱹᱰᱤ ᱠᱚᱢ ᱤᱧ ᱧᱮᱞ ᱵᱟᱲᱟᱣ ᱟᱠᱟᱫ ᱠᱚ ᱵᱚᱞᱮ ᱚᱱᱠᱟ ᱡᱚᱸᱱᱰᱨᱟ ᱠᱷᱮᱛ ᱨᱮᱦᱚᱸ ᱨᱟᱦᱮᱲ ᱠᱚ ᱪᱟᱥ ᱠᱟᱜ-ᱟ᱾
ᱦᱮᱸ ᱟᱫᱚ ᱵᱟᱝ ᱜᱟᱱᱚᱜᱼᱟ ᱚᱱᱟ ᱫᱚ ᱵᱟᱝ ᱡᱩᱛᱩᱜ-ᱟ ᱛᱚ ᱦᱮᱸ ᱥᱮ᱾
ᱦᱮᱸ ᱦᱮᱸ ᱚᱱᱮ ᱚᱱᱟ ᱨᱮᱱᱟᱜ ᱫᱟᱜ ᱨᱮᱱᱟᱜ ᱠᱚ ᱮᱢ ᱠᱩ ᱡᱩᱫᱟᱹ ᱧᱚᱜ ᱜᱮᱭᱟ ᱵᱟᱱᱟᱨ ᱨᱮᱱᱟᱜ ᱚᱱᱟ ᱠᱷᱟᱹᱛᱤᱨ ᱛᱮ ᱦᱟᱸᱜ ᱠᱚᱢ ᱠᱚ ᱪᱟᱥᱟ, ᱟᱫᱚ ᱮᱱ ᱨᱮᱦᱚᱸ ᱟᱫᱚ ᱩᱱᱠᱩᱫᱚ ᱥᱟᱭᱤᱰ ᱥᱟᱭᱤᱰ ᱥᱮ ᱢᱮᱱᱫᱚ ᱟᱲᱤ ᱟᱲᱤ ᱛᱮᱠᱚ ᱪᱟᱥ ᱵᱟᱲᱟ ᱟᱠᱟᱜᱼᱟ ᱱᱚᱣᱟ ᱤᱭᱟᱹ
ᱦᱮᱸ ᱦᱮᱸ᱾
ᱟᱨ ᱠᱟᱷᱡ ᱥᱚᱝᱜᱮ ᱛᱮᱢ ᱢᱮᱱ ᱞᱮᱠᱷᱟᱡ ᱫᱚ ᱟᱞᱮ ᱥᱮᱫ ᱫᱚ ᱞᱟᱦᱟ ᱛᱮᱫᱚ ᱱᱚᱣᱟ ᱡᱟᱺᱲᱤ ᱚᱱᱠᱟ ᱛᱮ ᱵᱟᱵᱮᱨ ᱠᱚ ᱵᱮᱱᱟᱣᱟ ᱚᱱᱮ ᱚᱱᱟ ᱡᱟᱺᱲᱤ ᱦᱟᱸᱜ ᱠᱚ ᱪᱟᱥᱮᱫ ᱛᱟᱦᱮᱱᱟ ᱱᱚᱣᱟ ᱡᱚᱸᱱᱰᱨᱟ ᱠᱷᱮᱛ ᱨᱮᱫᱚ, ᱟᱫᱚ ᱢᱮᱱ ᱫᱟᱲᱮᱭᱟᱜᱼᱟ ᱱᱚᱣᱟ ᱡᱚᱸᱱᱰᱨᱟ ᱠᱷᱮᱛ ᱨᱮ ᱡᱟᱺᱲᱤ ᱟᱨ ᱱᱚᱣᱟ ᱚᱠᱟᱧ ᱢᱮᱱ ᱠᱮᱫ ᱚᱱᱟ ᱜᱷᱟᱸᱜᱽᱨᱟ ᱠᱚ ᱪᱟᱥ ᱮᱫ ᱛᱟᱦᱮᱱᱟ᱾ ᱟᱫᱚ ᱧᱮᱛᱟᱨ ᱫᱚ ᱱᱚᱣᱟ ᱡᱟᱺᱲᱤ ᱫᱚ ᱦᱟᱸᱜ ᱵᱟᱠᱚ ᱪᱟᱥ ᱫᱟ ᱟᱹᱰᱤ ᱠᱚᱢ ᱦᱚᱲ ᱠᱚᱢ ᱥᱮ ᱵᱟᱠᱩ ᱵᱟᱝ ᱜᱮᱠᱚ ᱪᱟᱥ ᱮᱫᱟ ᱮᱱᱛᱮᱫ, ᱡᱟᱹᱲᱤ ᱵᱟᱵᱮᱨ ᱨᱮᱱᱟᱜ ᱱᱮᱛᱟᱨ ᱫᱚᱨᱠᱟᱨ ᱜᱮ ᱵᱟᱹᱱᱩᱜᱼᱟ᱾ ᱟᱨ ᱵᱟᱵᱮᱨ ᱢᱮᱱᱠᱷᱟᱡ ᱱᱚᱣᱟ ᱵᱟᱡᱟᱨ ᱨᱮ ᱧᱟᱢᱚᱜ ᱠᱟᱱᱟ ᱟᱭᱢᱟ ᱞᱮᱠᱟᱱ ᱵᱟᱵᱮᱨ ᱞᱟᱭᱞᱚᱱ ᱵᱟᱵᱮᱨ ᱚᱱᱮ ᱚᱱᱟ ᱠᱚ ᱟᱹᱰᱤ ᱡᱟᱹᱥᱛᱤ ᱠᱚ ᱵᱮᱣᱦᱟᱨ ᱮᱫᱟ ᱥᱮ ᱵᱟᱝ?
ᱦᱩᱸ ᱦᱩᱸ ᱦᱩᱸ᱾
ᱛᱚ ᱟᱯᱮ ᱥᱮᱫ ᱱᱚᱝᱠᱟ ᱡᱟᱹᱲᱤ ᱠᱚ ᱪᱟᱥ ᱵᱟᱲᱟ ᱦᱩᱭᱩᱜ ᱠᱟᱱ ᱛᱟᱦᱮᱱ ᱜᱮᱭᱟ ᱞᱟᱦᱟᱛᱮ ᱥᱮ ᱱᱮᱛᱟᱨ ᱦᱚᱸ ᱪᱮᱫ ᱞᱮᱠᱟ?
ᱦᱮᱸ ᱞᱟᱦᱟᱛᱮ ᱪᱟᱥ ᱵᱟᱲᱟ ᱦᱩᱭᱩᱜ ᱠᱟᱱ ᱛᱟᱦᱮᱸᱫ ᱜᱮᱭᱟ ᱱᱮᱛᱟᱨ ᱦᱚᱠᱚ ᱪᱟᱥᱮᱫ ᱜᱮᱭᱟ ᱠᱚᱛᱮᱠ ᱜᱩᱞᱟᱹ ᱫᱚ᱾
ᱦᱩᱸ ᱦᱩᱸ, ᱟᱪᱪᱷᱟ᱾ ᱛᱚ ᱚᱱᱟ ᱨᱮᱫᱚ ᱢᱟᱱᱮ ᱟᱭᱢᱟ ᱴᱷᱟᱢᱟᱭ ᱴᱷᱩᱠᱟᱹᱭ ᱢᱮᱱᱟᱜᱼᱟ ᱮᱱᱛᱮᱫ᱾
ᱦᱩᱸ, ᱦᱩᱸ ᱦᱩᱸ ᱟᱫᱚ ᱢᱟ ᱦᱩᱸ ᱟᱫᱚ ᱦᱮᱸ ᱦᱮᱸ᱾ ᱟᱨ ᱟᱫᱚ ᱠᱟᱹᱴᱤᱡ ᱨᱮᱫᱚ ᱟᱲᱟᱜ ᱡᱚᱢ ᱜᱟᱱᱚᱜᱼᱟ, ᱦᱮᱸ᱾
ᱟᱪᱪᱷᱟ ᱟᱪᱪᱷᱟ, ᱚᱸ ᱡᱟᱺᱲᱤ ᱟᱲᱟᱜ?
ᱦᱮᱸ? ᱦᱮᱸ? ᱮ ᱯᱟᱴ ᱥᱟᱠᱟᱢ ᱠᱚ ᱢᱮᱛᱟᱜ ᱠᱟᱱ᱾
ᱟᱪᱪᱷᱟ ᱟᱪᱪᱷᱟ ᱦᱮᱸ ᱦᱮᱸ ᱦᱮᱸ, ᱦᱮᱸ ᱱᱚᱣᱟ ᱯᱟᱴ ᱤᱧ ᱟᱸᱧᱡᱚᱢ ᱵᱟᱲᱣ ᱟᱠᱟᱫ ᱜᱮᱭᱟ ᱟᱫᱚ ᱵᱟᱝ ᱫᱚ ᱤᱧᱟᱹᱜ ᱵᱟᱰᱟᱭ ᱞᱮᱠᱟ ᱛᱮᱫᱚ ᱯᱟᱴ ᱟᱨ ᱡᱟᱺᱲᱤ ᱫᱚ ᱯᱟᱥᱮᱡ ᱛᱷᱚᱲᱟ ᱜᱟᱱ ᱵᱷᱮᱜᱟᱨ ᱧᱚᱜ ᱜᱮᱭᱟ ᱥᱮ ᱡᱩᱫᱟᱹ ᱧᱚᱜ ᱜᱮᱭᱟ᱾
ᱯᱟᱴ ᱟᱨ ᱡᱟᱹᱲᱤ ᱫᱚ ᱟᱞᱟᱫᱟ ᱜᱮᱭᱟ᱾
ᱦᱮᱸ ᱦᱮᱸ ᱦᱮᱸ᱾ ᱮᱠᱟᱞ ᱦᱮᱸ ᱚᱱᱮ ᱚᱱᱟᱜᱤᱧ ᱢᱮᱱᱮᱫ ᱛᱟᱦᱮᱱᱟ ᱵᱚᱞᱮ ᱡᱟᱺᱲᱤ ᱢᱟ ᱮᱱᱛᱮᱫ ᱵᱟᱠᱚ ᱡᱚᱢᱟ ᱦᱟᱸᱜ ᱮᱱᱛᱮᱜ ᱯᱟᱴ ᱫᱚ ᱯᱟᱥᱮᱡ ᱠᱟᱹᱴᱤᱡ ᱢᱟᱪᱷᱟ ᱧᱚᱜ ᱛᱟᱦᱮᱱᱟ ᱥᱮ ᱵᱟᱝ ᱡᱟᱹᱲᱤ ᱠᱷᱚᱡ ᱫᱚ᱾ ᱚᱱᱟᱛᱮ ᱟᱲᱟᱜ ᱠᱚ ᱡᱚᱢᱟ ᱦᱟᱸᱜ᱾
ᱦᱩᱸ᱾
ᱟᱨᱦᱚᱸ ᱛᱚᱵᱮ ᱪᱟᱥ-ᱵᱟᱥ ᱞᱮᱠᱟᱛᱮ ᱟᱨᱦᱚᱸ ᱪᱮᱫ ᱱᱮᱛᱟᱨ ᱫᱤᱱ ᱯᱮ ᱪᱟᱥᱟ? ᱟᱨᱦᱚᱸ ᱡᱟᱦᱟᱱᱟᱜ ᱮᱴᱟᱜ ᱥᱮ ᱱᱤᱭᱟᱹ ᱠᱤᱱ ᱜᱮᱭᱟ ᱟᱨ ᱱᱚᱣᱟ ᱦᱩᱲᱩ ᱦᱚᱸ ᱡᱚᱸᱱᱰᱨᱟ
ᱦᱮᱸ ᱟᱫᱚ ᱦᱩᱲᱩ ᱨᱟᱠᱟᱵ ᱠᱟᱛᱮᱫ ᱛᱩᱲᱤ, ᱠᱷᱚᱥᱞᱟ, ᱟᱹᱞᱩ ᱠᱚ ᱚᱱᱟ ᱠᱚ ᱨᱚᱦᱚᱭ ᱵᱟᱲᱟᱭ ᱦᱩᱭᱩᱜᱼᱟ᱾
ᱟᱪᱪᱷᱟ ᱟᱪᱪᱷᱟ ᱦᱮᱸ ᱟᱞᱮ ᱥᱮᱫ ᱦᱚᱸ ᱱᱚᱝᱠᱟ ᱢᱟᱱᱮ ᱱᱚᱣᱟ ᱦᱩᱲᱩ ᱨᱟᱠᱟᱵ ᱠᱟᱛᱮᱫ ᱫᱚ ᱱᱚᱣᱟ ᱛᱩᱲᱤ ᱟᱹᱰᱤ ᱡᱟᱹᱥᱛᱤ ᱠᱚ ᱪᱟᱥᱚᱜᱼᱟ᱾
ᱦᱩᱸ ᱦᱩᱸ᱾
ᱛᱩᱲᱤ ᱠᱷᱮᱛ ᱨᱮᱜᱮ ᱟᱨᱦᱚᱢ ᱢᱮᱱ ᱫᱟᱲᱮᱭᱟᱜ-ᱟ ᱢᱩᱞᱟᱹ ᱦᱚᱸᱠᱚ ᱪᱟᱥ ᱵᱟᱲᱟ ᱠᱟᱜᱼᱟ ᱥᱮ ᱵᱟᱝ?
ᱦᱮᱸ ᱦᱮᱸ ᱦᱮᱸ᱾
ᱟᱨᱦᱚᱸ ᱟᱞᱮ ᱥᱮᱫ ᱫᱚ ᱫᱟᱹᱞ ᱦᱚᱸᱠᱚ ᱪᱟᱥ ᱜᱮᱭᱟ ᱟᱹᱰᱤ ᱡᱟᱹᱥᱛᱤ ᱜᱮ ᱱᱚᱣᱟᱼᱼ ᱡᱚᱠᱷᱚᱱ ᱱᱚᱣᱟ ᱦᱩᱲᱩ ᱠᱚᱠᱚ ᱜᱮᱫ ᱨᱟᱠᱟᱵᱟ ᱥᱮ ᱤᱨ ᱨᱟᱠᱟᱵᱟᱠᱚ ᱦᱟᱸᱜ ᱛᱚ ᱠᱤᱥᱟᱹᱨᱤ ᱠᱚ ᱮᱨ ᱜᱚᱫ ᱠᱟᱜᱼᱟ ᱵᱤᱱᱟᱹ ᱥᱤ ᱛᱮᱜᱮ᱾ ᱠᱮᱥᱟᱹᱨᱤ ᱟᱹᱰᱤ ᱢᱚᱡᱽ ᱜᱮ ᱡᱟᱱᱟᱢ ᱨᱟᱠᱟᱵᱚᱜᱼᱟ᱾ ᱟᱨ ᱥᱟᱶ ᱥᱟᱶᱛᱮ ᱮᱴᱟᱜ ᱠᱷᱮᱛ ᱠᱚᱨᱮ ᱫᱚ ᱱᱚᱣᱟ ᱫᱟᱹᱞ ᱞᱮᱠᱟᱛᱮᱢ ᱢᱮᱱ ᱞᱮᱠᱷᱟᱭᱼᱼ ᱢᱟᱥᱨᱤ ᱠᱚ ᱪᱟᱥ ᱠᱟᱜᱼᱟ ᱟᱨ ᱜᱷᱩᱴᱩ ᱡᱟᱭᱜᱟ ᱥᱮᱢ ᱫᱟᱲᱮᱭᱟᱜ ᱚᱱᱟ ᱜᱳᱰᱟᱼᱼ ᱠᱚᱨᱮ ᱫᱚ ᱱᱚᱣᱟ ᱦᱚᱲᱮᱡ ᱦᱚᱸᱠᱚ ᱪᱟᱥᱟ᱾
ᱦᱩᱸ ᱦᱩᱸ᱾
ᱟᱨ ᱵᱷᱩᱴ ᱮᱢᱟᱱ ᱠᱚ ᱨᱮᱱᱟᱜ ᱠᱚ ᱪᱟᱥ ᱜᱮᱭᱟ ᱦᱟᱜ᱾
ᱦᱮᱸ ᱦᱮᱸ ᱦᱮᱸ ᱛᱟᱦᱚᱞᱮ ᱜᱚᱝᱠᱮ ᱟᱯᱮᱥᱮᱫ ᱫᱚ ᱜᱚᱦᱚᱢ ᱠᱚ ᱪᱟᱥ ᱟᱥᱮ ᱵᱟᱝ?
ᱦᱮᱸ ᱦᱮᱸ ᱜᱩᱦᱩᱢ ᱦᱚᱸᱠᱚ ᱪᱟᱥ ᱜᱮᱭᱟ ᱢᱮᱱᱠᱷᱟᱱ ᱟᱹᱰᱤ ᱠᱚᱢ ᱞᱟᱦᱟ ᱛᱮᱠᱚ ᱪᱟᱥ ᱵᱟᱲᱟᱭᱮᱫ ᱛᱟᱦᱮᱸᱱᱟ? ᱱᱮᱛᱟᱨ ᱫᱚ ᱟᱯᱱᱟᱨ ᱡᱚᱢ ᱞᱟᱹᱜᱤᱫ ᱢᱤᱫ ᱵᱟᱨ ᱦᱚᱲ ᱠᱚ ᱪᱟᱥᱟ᱾ ᱟᱨᱠᱟᱠᱷᱟᱡ ᱵᱟᱝ ᱮᱱᱛᱮᱫ ᱜᱩᱦᱩᱢ ᱨᱮᱦᱚᱸ ᱟᱹᱰᱤ ᱡᱟᱹᱥᱛᱤ ᱱᱚᱝᱠᱟ ᱫᱟᱜ ᱞᱟᱜᱟᱜᱼᱟ ᱥᱮ ᱵᱟᱝ? ᱟᱫᱚ ᱫᱟᱜ ᱵᱟᱠᱚ ᱯᱷᱩᱞᱟᱹᱣ ᱠᱷᱟᱹᱛᱤᱨ ᱛᱮ ᱵᱟᱠᱚ ᱪᱟᱥᱫᱟ᱾
ᱦᱮᱸ ᱟᱫᱚ ᱡᱟᱦᱟᱸᱭ ᱜᱮ ᱥᱮᱞᱚ ᱠᱚ ᱛᱟᱦᱮᱱ ᱛᱟᱠᱚᱣᱟ ᱩᱱᱠᱩ ᱫᱚᱠᱚ ᱪᱟᱥ ᱵᱟᱲᱟᱭ ᱜᱮᱭᱟ ᱟᱨ ᱦᱚ᱾
ᱦᱮᱸ ᱦᱮᱸ ᱦᱮᱸ ᱱᱚᱝᱠᱟ ᱪᱟᱥᱮᱫ ᱠᱟᱱ ᱜᱮᱭᱟ ᱠᱚ ᱢᱮᱱᱠᱷᱟᱱ ᱡᱟᱹᱥᱛᱤ ᱦᱚᱲᱟᱜ ᱱᱚᱝᱠᱟᱼᱼ ᱱᱚᱝᱠᱟ ᱫᱟᱜ ᱨᱮᱱᱟᱜ ᱵᱮᱵᱚᱥᱛᱟ ᱵᱟᱹᱱᱩᱜ ᱟᱛᱚ ᱟᱫᱚ ᱚᱱᱟᱛᱮᱼᱼ
ᱦᱩ ᱦᱩ᱾ ᱟᱨ ᱟᱞᱮ ᱠᱚᱨᱮ ᱫᱚ ᱢᱟᱱᱮ ᱜᱟᱰᱟ ᱠᱚᱦᱚᱸ ᱢᱮᱱᱟᱜ ᱟᱥᱮ ᱟᱫᱚ ᱜᱟᱰᱟ ᱨᱮᱱᱟᱜ ᱫᱟᱜ ᱠᱚᱛᱮ᱾ ᱚᱱᱟ ᱜᱟᱰᱟ ᱫᱷᱟᱨᱮ ᱫᱷᱟᱨᱮ ᱛᱮ ᱡᱟᱦᱟᱸ ᱡᱟᱭᱜᱟ ᱠᱚ ᱢᱮᱱᱟᱜᱼᱟ ᱩᱱᱠᱩ ᱫᱚᱠᱚ ᱜᱩᱦᱩᱢ ᱠᱚᱫᱚ ᱠᱚ ᱪᱟᱥᱮᱫ ᱜᱮᱭᱟ ᱠᱚ᱾
ᱟᱪᱪᱷᱟ ᱟᱪᱪᱷᱟ ᱟᱞᱮ ᱥᱮᱫ ᱦᱚᱸ ᱢᱟᱱᱮ ᱜᱟᱰᱟ ᱫᱚ ᱢᱮᱱᱟᱜ ᱜᱮᱭᱟ ᱟᱨ ᱛᱚ ᱜᱟᱰᱟ ᱫᱚ ᱢᱟᱱᱮ ᱠᱟᱹᱴᱤᱡ ᱜᱟᱰᱟ ᱥᱚᱰᱚᱜ ᱫᱷᱟᱨᱟ ᱜᱟᱰᱟ᱾ ᱟᱫᱚ ᱜᱟᱰᱟ ᱠᱟᱱ ᱜᱮᱭᱟ ᱟᱫᱚ ᱚᱱᱟ ᱟᱫᱚᱢ ᱡᱟᱭᱜᱟ ᱨᱮᱫᱚ ᱫᱟᱜ ᱵᱟᱝ ᱛᱟᱦᱮᱱᱟ. ᱾ ᱟᱫᱚ ᱚᱠᱟ ᱚᱠᱟ ᱠᱚᱨᱮ ᱪᱮᱠ ᱰᱮᱢ ᱚᱠᱟ ᱠᱚ ᱵᱟᱹᱭᱥᱟᱹᱣ ᱵᱟᱲᱟ ᱟᱠᱟᱫᱟ ᱚᱱᱟ ᱰᱮᱢ ᱠᱚᱨᱮ ᱜᱮ ᱫᱟᱜ ᱛᱟᱦᱮᱱᱟ ᱵᱟᱝᱠᱷᱟᱭ ᱜᱚᱴᱟ ᱚᱱᱟ ᱜᱟᱰᱟ ᱨᱮᱫᱚ ᱦᱤᱸᱡᱤᱫ ᱪᱟᱵᱟ ᱠᱚᱜᱼᱟ ᱟᱫᱚ ᱱᱮᱛᱟᱨ ᱠᱷᱚᱱᱮ ᱫᱟᱜ ᱟᱭ ᱡᱟᱹᱯᱩᱫ ᱫᱟᱜ ᱟᱫᱚ ᱚᱱᱟᱛᱮ ᱯᱮᱨᱮᱡ ᱵᱟᱲᱟ ᱟᱠᱟᱱᱟ᱾ ᱠᱚᱜᱼᱟ ᱛᱚ ᱱᱮᱛᱟᱨ ᱫᱤᱱ ᱫᱚ ᱛᱟᱦᱮᱱ ᱜᱮᱭᱟ ᱫᱟᱜ ᱫᱚ
ᱦᱩᱸ ᱦᱩᱸ᱾
ᱟᱨ ᱛᱚᱵᱮ ᱱᱚᱜᱼᱚᱭ ᱦᱩᱲᱩ ᱨᱚᱦᱚᱭ ᱚᱠᱛᱮ ᱨᱮ ᱞᱟᱦᱟ ᱛᱮᱫᱚᱧ ᱫᱤᱥᱟᱹᱭᱟ ᱱᱚᱝᱠᱟ ᱦᱩᱲᱩ ᱨᱚᱦᱚᱭ ᱡᱚᱠᱷᱚᱡ ᱜᱮ ᱦᱟᱸᱜ ᱠᱟᱴᱠᱚᱢ ᱠᱚ ᱥᱮ ᱦᱟᱹᱠᱩ ᱠᱟᱹᱴᱤᱡ ᱢᱟᱹᱴᱤᱡ ᱪᱚᱰᱜᱚᱭ ᱦᱟᱹᱠᱩ ᱠᱚ ᱧᱟᱢᱚᱜ ᱠᱟᱱ ᱛᱟᱸᱦᱮᱱᱟ᱾ ᱟᱨ ᱱᱮᱛᱟᱨ ᱫᱚ ᱱᱚᱣᱟ ᱠᱟᱴᱠᱚᱢ ᱧᱮᱞ ᱞᱮᱠᱷᱟᱡ ᱢᱟᱱᱮ ᱟᱫ ᱪᱟᱵᱟᱣ ᱠᱟᱱᱟ ᱠᱚ ᱟᱞᱮ ᱥᱮᱫ ᱫᱚ᱾ ᱦᱟᱹᱠᱩ ᱫᱚᱠᱚ ᱧᱟᱢᱚᱜ ᱠᱟᱱ ᱜᱮᱭᱟ ᱢᱤᱫᱵᱟᱨ ᱢᱮᱱᱠᱷᱟᱱ ᱩᱱᱠᱩ ᱠᱟᱴᱠᱚᱢ ᱦᱟᱜ ᱠᱚ ᱟᱫᱽ ᱪᱟᱵᱟᱣ ᱠᱟᱱᱟ᱾ ᱟᱫᱚ ᱟᱯᱮᱥᱮᱫ ᱪᱮᱫ ᱞᱮᱠᱟ ᱱᱩᱠᱩ ᱠᱟᱴᱠᱚᱢ ᱠᱚ ᱦᱟᱸᱜ?
ᱠᱟᱴᱠᱚᱢ ᱠᱚᱫᱚ ᱢᱟᱱᱮ ᱴᱨᱟᱠᱴᱟᱨ ᱠᱚᱛᱮ ᱥᱤ ᱵᱟᱲᱟ ᱞᱮᱠᱷᱟᱡ ᱫᱚ ᱠᱷᱩᱵ ᱠᱚᱢ ᱠᱚ ᱧᱟᱢᱚᱜᱼᱟᱠᱚᱼᱼ ᱚᱱᱮ ᱱᱟᱦᱮᱞ ᱠᱚᱛᱮ ᱥᱤ ᱵᱟᱲᱟ ᱞᱮᱠᱷᱟᱡ ᱩᱱ ᱠᱩ ᱧᱟᱢ ᱫᱚ ᱠᱚ ᱧᱟᱢᱚᱜ ᱠᱟᱱ ᱛᱟᱦᱮᱸᱫ ᱟᱫᱚ ᱱᱮᱛᱟᱨ ᱫᱚ ᱵᱮᱥᱤ ᱴᱨᱮᱠᱴᱟᱨ ᱠᱚᱛᱮ ᱠᱚ ᱠᱩᱥᱤ ᱵᱟᱲᱟᱭᱮᱫᱟ ᱛᱚ᱾ ᱢᱟᱱᱮ ᱡᱟᱦᱟᱸ ᱠᱚᱨᱮ ᱴᱨᱮᱠᱴᱟᱨ ᱠᱚ ᱵᱚᱞᱚᱜ ᱠᱟᱱᱟ ᱟᱨ ᱡᱟᱦᱟᱸ ᱠᱚᱨᱮ ᱵᱟᱝ ᱵᱚᱞᱚᱜ ᱠᱚᱱᱟ ᱫᱚ ᱰᱟᱝᱨᱤ ᱠᱟᱬᱟ ᱱᱟᱦᱮᱞ ᱛᱮᱠᱚ ᱥᱤ ᱦᱚᱪᱚᱭ ᱫᱟ ᱠᱚ᱾
ᱦᱮᱸ ᱚᱱᱮ ᱚᱱᱟ ᱦᱚ ᱠᱟᱱ ᱜᱮᱭᱟ ᱢᱤᱫᱴᱮᱱ ᱛᱮ ᱴᱚᱨ ᱚᱠᱟ ᱵᱚᱱ ᱵᱮᱣᱦᱟᱨ ᱮᱫᱟ ᱱᱟᱦᱮᱞ ᱵᱚᱫᱚᱞ ᱛᱮ ᱚᱱᱟ ᱛᱮᱦᱚᱸ ᱱᱚᱣᱟ ᱠᱚ ᱟᱫᱚᱜ ᱠᱟᱱ ᱜᱮ ᱠᱟᱴᱠᱚᱢ ᱟᱨ ᱫᱚᱥᱨᱟ ᱡᱮ ᱱᱚᱜᱚᱭ ᱟᱹᱰᱤ ᱡᱟᱥᱛᱤ ᱟᱵᱚ ᱱᱚᱣᱟ ᱥᱟᱦᱟᱨ ᱥᱮ ᱠᱷᱟᱫ ᱠᱚᱵᱩᱱ ᱵᱮᱣᱦᱟᱨ ᱮᱫᱟ᱾ ᱚᱱᱮ ᱚᱱᱟ ᱛᱮᱦᱚᱸ ᱠᱚ ᱜᱚᱡ ᱪᱟᱵᱟᱜ ᱠᱟᱱᱟ ᱢᱮᱱ ᱫᱟᱲᱮᱭᱟᱜ-ᱟ᱾ ᱩᱱᱠᱩ ᱞᱟᱹᱜᱤᱫ ᱫᱚ ᱱᱚᱣᱟ ᱫᱚ ᱵᱤᱥ ᱠᱟᱭ ᱠᱟᱹᱢᱤᱭᱮᱫᱟ ᱥᱮ ᱵᱟᱝ᱾
ᱦᱩᱸᱦᱩᱸ᱾
ᱟᱫᱚ ᱟᱹᱰᱤ ᱡᱟᱹᱥᱛᱤ ᱜᱮᱧ ᱱᱮᱛᱟᱨ ᱢᱟ ᱮᱱᱛᱮᱫ ᱵᱚᱱ ᱵᱮᱣᱦᱟᱨᱟ ᱱᱚᱣᱟ ᱠᱷᱟᱫ ᱥᱮ ᱥᱟᱦᱟᱨ ᱠᱚ ᱵᱟᱠᱷᱟ ᱞᱟᱦᱟ ᱛᱮᱫᱚ ᱮᱱᱛᱮᱫ ᱱᱚᱜ-ᱚᱭ ᱜᱩᱨᱤᱡ ᱛᱮᱜᱮ ᱦᱟᱸᱜ ᱱᱚᱣᱟ ᱠᱷᱟᱫᱽ ᱞᱮᱠᱟ ᱠᱚ ᱵᱮᱵᱚᱦᱟᱨᱮᱫ ᱛᱟᱦᱮᱱᱟ᱾
ᱦᱮᱸ ᱦᱮᱸ᱾
ᱟᱫᱚ ᱱᱮᱛᱟᱨ ᱫᱚ ᱜᱩᱨᱤᱡ ᱦᱚᱸ ᱚᱠᱟᱨᱮᱢ ᱧᱟᱢᱟ ᱮᱱᱛᱮᱫ ᱜᱟᱹᱭ ᱰᱟᱝᱨᱟ ᱦᱚᱸ ᱟᱹᱰᱤ ᱠᱚᱢ ᱦᱚᱲ ᱠᱚ ᱟᱹᱥᱩᱞ ᱮᱫ ᱠᱚᱣᱟ ᱟᱞᱮ ᱥᱮᱫ ᱢᱟ ᱢᱟᱱᱮ ᱢᱤᱫ ᱟᱛᱳ ᱨᱮ ᱵᱟᱨ ᱯᱮ ᱦᱚᱲ ᱴᱷᱮᱱ ᱜᱮ ᱱᱚᱝᱠᱟ ᱜᱟᱹᱭ ᱰᱟᱝᱨᱟ ᱠᱚ ᱢᱮᱱᱟᱜ ᱠᱚᱣᱟ᱾
ᱦᱩᱸ᱾
ᱵᱟᱝᱠᱟᱱᱡ ᱫᱚ ᱦᱟᱸᱜ ᱵᱟᱠᱚ ᱟᱹᱥᱩᱞᱮᱫ ᱠᱚᱣᱟ᱾
ᱦᱩᱸ᱾ ᱟᱞᱮᱥᱮᱫ ᱫᱚ ᱯᱮᱨᱟᱭ ᱞᱮᱠᱟᱜ ᱜᱮ ᱢᱟᱱᱮ ᱚᱲᱟᱜ ᱚᱲᱟᱜ ᱫᱚ ᱰᱟᱝᱨᱤ ᱠᱟᱰᱟ ᱧᱟᱢᱮᱫ ᱠᱚᱜᱮᱭᱟ ᱢᱮᱨᱚᱢ ᱵᱷᱤᱲᱤ ᱠᱚᱫᱚ
ᱟᱪᱪᱷᱟ ᱟᱪᱪᱷᱟ᱾
ᱢᱟᱱᱮ ᱡᱟᱹᱥᱛᱤ ᱧᱚᱜ ᱜᱮ
ᱟᱪᱪᱷᱟ ᱟᱪᱪᱷᱟ ᱦᱮᱸ ᱢᱟᱱᱮ ᱱᱩᱠᱩ ᱢᱮᱨᱚᱢ ᱫᱚ ᱦᱟᱸᱜ ᱠᱚ ᱟᱹᱥᱩᱞᱮᱫ ᱠᱚᱜᱮᱭᱟ ᱢᱮᱱᱠᱷᱟᱱ ᱜᱟᱹᱭ ᱰᱟᱝᱨᱟ ᱫᱚ ᱦᱟᱸᱜ ᱟᱹᱰᱤ ᱠᱚᱢ ᱦᱚᱲ ᱟᱫᱚ ᱚᱱᱟ ᱨᱮᱱᱟᱜ ᱠᱟᱨᱚᱱ ᱞᱮᱠᱟᱮᱫ ᱢᱮᱱ ᱫᱟᱲᱮᱭᱟᱜ-ᱟ ᱮᱱᱛᱮᱫ ᱟᱞᱮᱥᱮᱫ ᱱᱮᱛᱟᱨ ᱱᱚᱣᱟ ᱟᱹᱛᱤᱧ ᱞᱟᱹᱜᱤᱫ ᱴᱟᱺᱰᱤ ᱠᱚᱦᱚᱸ ᱠᱚ ᱥᱤ ᱪᱟᱵᱟᱟᱣ ᱠᱟᱫᱟ ᱡᱚᱠᱷ ᱠᱷᱚᱱ ᱠᱷᱚᱡ ᱱᱚᱣᱟ ᱴᱮᱠᱴᱚᱨ ᱠᱚ ᱦᱮᱡ ᱠᱟᱱᱟ ᱛᱚ ᱞᱟᱦᱟ ᱛᱮᱫᱚ ᱠᱟ ᱵᱟᱝ ᱥᱤ ᱜᱟᱱᱚᱜ ᱠᱟᱱ ᱛᱟᱦᱮᱱᱟ ᱱᱟᱦᱮᱞ ᱛᱮ ᱜᱚᱴᱟ ᱴᱟᱺᱰᱤ ᱵᱟᱢ ᱥᱤ ᱫᱟᱲᱮᱭᱟᱜ-ᱟ ᱛᱚ ᱱᱮᱛᱟᱨ ᱡᱚᱠᱷᱚᱱ ᱠᱷᱟᱡ ᱱᱚᱣᱟ ᱴᱮᱠᱴᱚᱨ ᱦᱮᱡ ᱮᱱᱟ ᱛᱚᱵᱮ ᱛᱤᱱᱟᱹᱜ ᱠᱟᱹᱴᱤᱡ ᱢᱟᱴᱤᱡ ᱞᱟᱹᱴᱩ ᱠᱮᱴᱮᱡ ᱠᱚ ᱢᱮᱱᱟᱜ-ᱟ ᱚᱱᱠᱟ ᱥᱤ ᱵᱟᱝ ᱜᱟᱱᱚᱜ ᱱᱟᱦᱮᱞ ᱛᱮ ᱚᱱᱟ ᱠᱚ ᱱᱮᱛᱟᱨ ᱫᱚᱠᱚ ᱥᱤ ᱪᱟᱵᱟᱭᱮᱫᱟ ᱦᱟᱸᱜ᱾ ᱟᱨ ᱡᱟᱦᱟᱱᱟᱜ ᱜᱮᱠᱚ ᱮᱨ ᱵᱟᱲᱟ ᱠᱟᱜ ᱠᱟᱱᱟ ᱪᱟᱥ ᱞᱮᱠᱟ ᱞᱟᱹᱜᱤᱫ ᱟᱫᱚ ᱚᱱᱮ ᱚᱱᱟ ᱤᱭᱟᱹᱛ ᱛᱮ ᱡᱟᱭᱜᱟ ᱠᱚᱢ ᱠᱟᱱᱟ ᱟᱹᱛᱤᱧ ᱞᱟᱹᱜᱤᱫ ᱟᱫᱚ ᱚᱠᱟᱨᱮᱢ ᱟᱹᱥᱩᱞᱮᱭᱟ ᱟᱨ ᱫᱚᱥᱟᱨ ᱫᱚ ᱦᱩᱭᱩᱜ ᱠᱟᱱᱟ ᱵᱚᱞᱮ ᱮᱢ ᱟᱹᱥᱩᱞ ᱞᱟᱹᱜᱤᱫ ᱦᱚᱸ ᱥᱮᱛᱟᱜ ᱟᱹᱭᱩᱵ ᱡᱚᱛᱚᱱᱟᱭ ᱦᱩᱭᱩᱜ ᱛᱟᱢᱟ ᱧᱮᱞ ᱡᱩᱫ
ᱦᱩᱸ ᱦᱩᱸ ᱦᱩᱸ᱾
ᱥᱮᱛᱟᱜ ᱱᱚᱣᱟ ᱵᱩᱥᱩᱵ ᱜᱮᱫ ᱟᱭ ᱢᱮ, ᱟᱹᱭᱩᱵ ᱦᱚᱸ ᱜᱮᱫ ᱟᱭ ᱢᱮ ᱥᱮ ᱵᱟᱝ᱾ ᱛᱚ ᱟᱭᱢᱟ ᱛᱟᱢ ᱡᱷᱟᱢ ᱞᱮᱠᱟ ᱢᱮᱱᱟᱜ-ᱟ᱾
ᱦᱩᱸ᱾
ᱟᱨ ᱱᱩᱠᱩ
ᱟᱨ
ᱢᱮᱨᱚᱢ ᱠᱚᱫᱚ ᱤᱱᱟᱹᱜ ᱡᱟᱹᱥᱛᱤ ᱵᱟᱝ ᱦᱩᱭᱩᱜ ᱤᱭᱟᱹ ᱦᱩᱭᱩᱜ ᱛᱟᱢᱟ ᱠᱷᱟᱹᱞᱤ ᱯᱟᱞᱟ ᱜᱮᱫ ᱟᱹᱜᱩᱭᱟᱭ ᱢᱮ ᱥᱮ ᱢᱟᱜ ᱟᱹᱜᱩᱭᱟᱭ ᱢᱮ ᱡᱟᱦᱟᱱᱟᱜ ᱥᱟ ᱠᱟᱢ ᱯᱟᱞᱟ ᱚᱱᱟᱜᱮ ᱟᱠᱟᱸᱠᱟᱣᱟᱭ ᱢᱮ ᱚᱱᱟᱜᱮ ᱦᱟᱸᱜ ᱡᱚᱢ ᱤᱭᱟᱹ ᱵᱟᱲᱟ ᱠᱮᱫ ᱜᱮᱭ ᱵᱟᱠᱷᱟᱡ ᱡᱟᱦᱟᱸ ᱥᱮᱫ ᱨᱮ ᱠᱷᱩᱱᱴᱟᱹᱣ ᱠᱟᱭ ᱢᱮ᱾
ᱦᱮᱸ ᱦᱮᱸ᱾
ᱤᱭᱟᱹ ᱫᱚ ᱵᱟᱝ ᱦᱩᱭᱩᱜ-ᱟ ᱢᱮᱨᱚᱢ ᱩᱠᱩ ᱞᱟᱜᱤᱫ ᱫᱚ ᱟᱫᱚ ᱜᱟᱹᱭ ᱰᱟᱸᱝᱨᱟ ᱞᱟᱹᱜᱤᱫ ᱫᱚ ᱛᱚᱵᱮ ᱟᱯᱮᱥᱮᱜ ᱪᱮᱜ ᱞᱮᱠᱟ ᱱᱚᱣᱟ ᱵᱩᱥᱩᱵ ᱜᱤᱯᱮ ᱮᱢᱟᱣ ᱠᱚᱣᱟ ᱦᱟᱸᱜ ᱜᱮᱫ ᱠᱟ ᱛᱮᱫ ᱥᱮ ᱡᱟᱦᱟᱱᱟᱜ ᱚᱝᱠᱟ ᱫᱳᱥ ᱠᱟᱱᱟ
ᱢᱟᱱᱮ ᱵᱩᱥᱩᱵ ᱦᱚᱸᱞᱮ ᱮᱢᱟ ᱡᱚᱠᱷᱚᱱ ᱞᱮ ᱛᱚᱞ ᱠᱟ ᱠᱚᱣᱟ ᱛᱚᱠᱷᱚᱱ ᱫᱚ ᱵᱩᱥᱩᱵ ᱞᱮ ᱮᱢᱟ ᱠᱚᱣᱟ ᱵᱟᱠᱷᱟᱡ ᱫᱚ ᱵᱤᱨ ᱟᱛᱤᱧ ᱞᱮ ᱤᱫᱤ ᱠᱚᱣᱟ᱾ ᱢᱟᱱᱮ ᱰᱟᱸᱝᱨᱤ ᱢᱮᱨᱚᱢ ᱛᱟᱭᱚᱢ ᱨᱮᱫᱚ ᱢᱟᱱᱮ ᱢᱤᱫ ᱵᱟᱨ ᱦᱚᱲ ᱫᱚ ᱢᱟᱱᱮ ᱛᱟᱦᱮᱱ ᱫᱚᱨᱠᱟᱨ ᱜᱤ᱾
ᱦᱩᱸ ᱚᱠᱟ ᱞᱮᱠᱟ᱾
ᱦᱩᱸ ᱟ ᱵᱤᱨ ᱤᱫᱤ ᱠᱟᱛᱮᱜ ᱦᱚᱸᱛᱚ ᱦᱮᱸ ᱵᱤᱨ ᱤᱫᱤ ᱦᱮᱸ᱾ ᱦᱮᱸ ᱦᱮᱸ ᱟᱨ ᱵᱤᱨ ᱤᱫᱤ ᱠᱟᱛᱮᱜ ᱦᱚᱸ ᱵᱟᱭ ᱜᱟᱱᱚᱜ-ᱟᱭ ᱛᱚ᱾ ᱦᱟᱰᱜᱟᱨ ᱠᱚᱠᱚ ᱦᱤᱡᱩᱜ ᱟᱠᱚ ᱦᱳᱭ ᱦᱟᱰᱜᱟᱨ ᱠᱚᱴᱷᱮᱡ ᱮᱲᱮ ᱦᱚᱪᱚᱭᱮᱱ ᱜᱮ᱾
ᱚᱝᱠᱟ ᱞᱮᱠᱟᱱ ᱚᱱᱮ ᱚᱱᱟ ᱠᱷᱟᱛᱤᱨ ᱛᱮᱦᱚᱸ ᱢᱟᱱᱮ ᱦᱮᱸᱛᱟᱨ ᱵᱟᱠᱩ ᱢᱟᱱᱮ ᱟᱥᱩᱞᱮᱜ᱾ ᱠᱚᱣᱟᱭ ᱮᱱᱛᱮ ᱞᱟᱦᱟ ᱛᱮᱫᱚ ᱢᱤᱫ ᱟᱛ ᱜᱷᱟᱸᱨᱚᱧᱡᱽ ᱨᱮ ᱢᱤᱜᱴᱮᱝ ᱜᱤᱫᱽᱨᱟᱹᱭ ᱛᱟᱦᱮᱱᱟ᱾ ᱩᱱᱤ ᱜᱩᱯᱤ ᱤᱫᱤ ᱵᱟᱲᱟ᱾ ᱠᱚᱣᱟ ᱟᱨ ᱱᱮᱛᱟᱨ ᱫᱚ ᱚᱞᱚᱜ ᱯᱟᱲᱦᱟᱜ ᱨᱮᱠᱩ ᱞᱟᱦᱟᱣ ᱠᱟᱱᱟ ᱦᱟᱸᱜ ᱠᱟᱴᱤᱜ ᱠᱟᱴᱤᱜ ᱜᱤᱫᱽᱨᱟᱹ ᱦᱚ ᱠᱚᱨᱮ ᱠᱩ ᱵᱷᱚᱨᱛᱤ ᱠᱟᱠᱩ ᱠᱟᱱᱟ ᱟᱫᱚ ᱠᱩ᱾ ᱯᱤᱜ ᱞᱟᱹᱜᱤᱜ ᱚᱝᱠᱟ ᱵᱟᱹᱠᱩ ᱛᱟᱦᱮᱱ ᱠᱟᱱᱟ ᱚᱲᱟᱜ ᱨᱮᱱ ᱦᱚᱲ ᱥᱮ ᱵᱟᱝ᱾
ᱦᱮᱸ ᱦᱮᱸ᱾ ᱟᱫᱚ ᱱᱮᱛᱟᱨ ᱢᱟ ᱵᱟᱠᱚ ᱜᱩᱯᱤᱭᱮᱫ ᱠᱚ ᱚᱞᱚᱜ ᱯᱟᱲᱦᱟᱣ ᱵᱟᱝ ᱨᱮᱦᱚᱸ ᱢᱟᱱᱮ ᱡᱟᱸᱦᱟᱭ ᱠᱚ ᱵᱟᱠᱚ ᱚᱞᱚᱜ ᱯᱟᱲᱦᱟᱜ ᱠᱟᱱᱟ᱾ ᱩᱱ ᱫᱚ ᱵᱟᱭᱨᱮ ᱫᱤᱥᱚᱢ ᱠᱟᱢᱤ ᱠᱚ ᱪᱟᱞᱟᱜ ᱠᱟᱱᱟ᱾
ᱮᱠᱟᱞ ᱮᱠᱟᱞ ᱦᱮᱸ ᱱᱚᱜ ᱱᱤᱭᱟᱹ ᱦᱚᱸ ᱧᱮᱞᱚᱜᱚᱜ ᱠᱟᱱᱟ᱾
ᱦᱩᱸ᱾
ᱟᱨ ᱮᱱᱛᱮ ᱟᱥᱠᱮᱛ ᱠᱚ ᱟᱹᱭᱠᱟᱹᱣᱫᱟ ᱱᱮᱛᱟᱨ ᱠᱚ ᱤᱭᱟᱹ ᱦᱚᱸ ᱵᱮ ᱯᱟᱲᱦᱟᱜ ᱦᱚᱲ ᱦᱚᱸ ᱥᱮ ᱵᱟᱝ᱾ ᱴᱷᱤᱠ ᱜᱮᱭᱟ ᱟᱭᱢᱟ ᱱᱚᱜ-ᱚᱭ ᱥᱚᱢᱚᱭ ᱦᱩᱭᱮᱱ ᱛᱟᱞᱟᱝ-ᱟ᱾